ᱦᱮᱞᱳ ᱦᱮᱞᱳ ᱜᱚᱝᱠᱮ ᱟᱸᱡᱚᱢᱚᱢ ᱠᱟᱱᱟ? ᱦᱮᱞᱳ
ᱟᱸᱡᱚᱢᱚᱜ ᱠᱟᱱᱟ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱟᱸᱚᱢᱚᱜ ᱠᱟᱱ ᱜᱮᱭᱟ ᱤᱧᱟᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱸᱡᱚᱢᱚᱜ....
ᱵᱮᱥ ᱥᱟ. ᱦᱤᱸᱡ ᱦᱳᱭ ᱦᱳᱭ ᱟᱸᱡᱚᱢᱚᱜ ᱠᱟᱱᱟ ᱜᱤᱭᱟ. ᱟᱸᱡᱚᱢ ᱠᱟᱹᱟᱧ, ᱤᱧᱟᱹᱜ ᱯᱩᱥᱴᱟᱹᱣ ᱥᱟ. ᱦᱤᱸᱡ ᱟᱸᱡᱚᱢᱚᱜ ᱠᱟᱱᱟ?
ᱦᱮᱸ
ᱟᱪᱪᱷᱟ ᱟᱪᱪᱷᱟ ᱛᱟᱦᱞᱮ ᱪᱮᱫ ᱪᱤᱠᱟᱹ ᱵᱟᱲᱟ ᱦᱩᱭᱩᱜ ᱠᱟᱱᱟ ᱛᱚᱵᱮ
ᱪᱤᱠᱟᱹ ᱵᱟᱝ ᱛᱟᱦᱮᱡ ᱠᱟᱱᱟ
ᱟᱪᱪᱷᱟ ᱟᱪᱪᱷᱟ
ᱚ ᱟᱫᱚ ᱱᱤᱛᱚᱜ ᱚᱱᱛᱮ ᱜᱮ
ᱟ.... ᱫᱟᱹᱛᱟᱹᱱᱤ ᱯᱷᱟ. ᱨᱪᱟ. ᱠᱚᱫᱚ ᱦᱩᱭ ᱵᱟᱲᱟᱭᱮᱱᱟ?
ᱦᱩᱸ
ᱟᱪᱪᱷᱟ ᱟᱪᱪᱷᱟ ᱛᱷᱚᱲᱟ ᱜᱟᱱ ᱨᱚᱲ ᱯᱩᱥᱴᱟᱹᱣ ᱵᱟᱝ ᱧᱟᱢᱚᱜ ᱠᱟᱱ ᱛᱟᱢᱟ ᱜᱚᱝᱠᱮ
ᱦᱮᱸᱻ ᱯᱷᱟᱠᱟ ᱨᱮ ᱢᱮᱱᱤᱧᱟ ᱛᱟᱣ ᱢᱟᱡᱽ ᱛᱮ ᱵᱟᱝ ᱟᱡᱚᱢᱚᱜ ᱠᱟᱱᱟ
ᱦᱳᱭ ᱱᱤᱛᱚᱜ ᱫᱚ ᱟᱸᱡᱚᱢ ᱫᱚ ᱦᱟᱸᱜ ᱟᱸᱡᱚᱢ ᱧᱚᱜ ᱠᱟᱱ ᱜᱮᱭᱟ ᱟᱫᱚ ᱱᱚᱜ-ᱚᱭ ᱦᱳᱭ ᱱᱮᱴᱣᱟᱨᱠ ᱜᱮ ᱰᱤᱥᱴᱟᱵᱽ ᱧᱚᱜ ᱞᱮᱠᱷᱟᱱᱡ ᱟᱹᱰᱤ ᱦᱳᱭ
ᱴᱷᱤᱠ
ᱪᱮᱫ ᱞᱮᱠᱟ ᱛᱚᱵᱮ ᱫᱟᱹᱛᱟᱹᱱᱤ ᱯᱷᱟ. ᱨᱪᱟ. ᱠᱚ ᱦᱩᱭ ᱵᱟᱲᱟᱭᱮᱱᱟ ᱥᱮ ᱵᱟᱝ?
ᱜᱚᱢᱠᱮ ᱱᱮᱴᱣᱟᱨᱠ ᱮ
ᱟᱸᱡᱚᱢᱚᱜ ᱠᱟᱱ ᱜᱤᱭᱟ ᱱᱤᱛᱚᱜ? ᱦᱩᱸ